ᱦᱮᱞᱳ ᱦᱮᱸ ᱡᱚᱦᱟᱨ ᱜᱮ
ᱟᱸᱡᱚᱢ ᱧᱟᱢᱚᱜ ᱠᱟᱱᱟ ᱨᱚᱲ ᱠᱚ ᱴᱷᱤᱠ ᱥᱟᱹᱦᱤᱡ?
ᱦᱮᱸ ᱦᱮᱸ ᱟᱸᱡᱚᱢ ᱧᱟᱢᱚᱜ ᱠᱟᱱᱟ ᱪᱮᱫ ᱞᱮᱠᱟ ᱢᱮᱱᱟᱜ ᱯᱮᱭᱟ?
ᱪᱮᱫ ᱞᱮᱠᱟᱞᱤᱧ ᱞᱟᱹᱭᱟ ᱱᱤᱛᱚᱜ ᱫᱚ ᱦᱟᱸᱜ ᱱᱟᱯᱟᱭ ᱵᱟᱲᱟ ᱜᱮ
ᱚ ᱛᱟᱦᱞᱮ ᱪᱮᱫ ᱠᱚᱯᱮ ᱪᱤᱠᱟᱹᱭ ᱫᱟ?
ᱠᱟᱹᱢᱤ ᱫᱚ ᱱᱤᱛᱚᱜ ᱫᱚ ᱦᱟᱸᱜ ᱚᱱᱠᱟ ᱮᱴᱟ ᱠᱟᱹᱢᱤ ᱠᱚᱫᱚ ᱵᱟᱹᱱᱩᱜᱼᱟ ᱱᱤᱛᱚᱜ ᱫᱚ ᱚᱲᱟᱜ ᱠᱚᱨᱮᱜ ᱜᱮ ᱟᱯᱮ ᱠᱚᱜᱮ ᱚᱠᱟ ᱞᱮᱠᱟ?
ᱟᱞᱮ ᱠᱚᱦᱚᱸ ᱦᱚᱜᱚᱭ ᱛᱚ ᱦᱩᱲᱩ ᱠᱚ ᱨᱚᱦᱚᱭ ᱟᱹᱣᱨᱤ ᱫᱷᱩᱨᱟᱹᱜ ᱛᱮ ᱪᱮᱫ ᱦᱚᱸ ᱩᱸᱦᱩᱜ ᱟᱣᱨᱤ ᱞᱮ ᱠᱟᱹᱢᱤ ᱠᱚ ᱵᱟᱝᱞᱮ ᱧᱟᱢ ᱮᱫᱟ ᱟᱨᱠᱤ ᱨᱚᱦᱚᱭ ᱜᱮᱞᱮ ᱛᱟᱸᱜᱤ ᱠᱟᱫᱟ ᱛᱤᱥᱮ ᱥᱮᱲᱢᱟ ᱥᱮᱨᱢᱟ ᱛᱤᱥᱮ ᱡᱟᱹᱲᱤᱭᱟᱵᱚᱱ ᱠᱟᱱᱟ
ᱫᱚᱢᱮ ᱡᱟᱹᱲᱤᱭᱮᱫ ᱫᱚ ᱟᱯᱮ ᱥᱮᱫ ᱫᱚ ᱵᱟᱭ ᱡᱟᱹᱲᱤᱭᱮᱫᱟ?
ᱟᱞᱮ ᱥᱮᱫ ᱫᱚ ᱵᱟᱭ ᱡᱟᱹᱲᱤᱭ ᱫᱟ ᱩᱠᱩᱨ ᱦᱚᱸᱜᱼᱚᱭ ᱛᱚ ᱛᱤᱦᱤᱧ ᱪᱮᱫ ᱞᱮᱠᱟ ᱫᱚᱢᱮ ᱨᱤᱢᱤᱞ ᱠᱮᱜ ᱟᱭ ᱢᱚᱱᱮ ᱠᱮᱜᱤᱧ ᱛᱚ ᱦᱚᱭᱛᱚ ᱫᱟᱜᱟᱭ ᱩᱠᱩᱨ ᱫᱟᱜ ᱫᱚ ᱪᱮᱫ ᱦᱚᱸ ᱵᱟᱝ
ᱱᱚᱛᱮ ᱢᱟ ᱟᱞᱮ ᱥᱮᱫ ᱢᱟ ᱛᱤᱦᱤᱧ ᱢᱟ ᱫᱚᱢᱮ ᱡᱟᱹᱲᱤ ᱠᱮᱜ ᱮ ᱠᱟ ᱛᱟᱨᱥᱤᱧ ᱥᱮᱫ
ᱚ ᱚᱱᱟᱢᱟ ᱟᱹᱰᱤ ᱱᱟᱯᱟᱭ ᱛᱟᱦᱚᱞᱮ ᱟᱯᱮ ᱫᱚ ᱪᱟᱥ ᱠᱟᱹᱢᱤ ᱠᱚᱫᱚ ᱛᱟᱦᱞᱮ ᱯᱮ ᱛᱤᱱᱟᱹᱜ ᱥᱟᱺᱜᱤᱧ ᱟᱠᱟᱫᱟ?
ᱪᱟᱥ ᱠᱟᱹᱢᱤ ᱫᱚ ᱦᱟᱸᱜ ᱞᱮ ᱮᱦᱚᱵ ᱵᱟᱲᱟ ᱟᱠᱟᱫ ᱜᱮᱭᱟ ᱮᱦᱚᱵ ᱫᱚ ᱟᱫᱚ ᱟᱹᱣᱨᱤᱞᱮ ᱞᱮ ᱢᱩᱪᱟᱹᱫᱟ ᱮᱠᱷᱚᱱ ᱫᱚ ᱦᱟᱸᱜ ᱪᱟᱞᱟᱣ ᱦᱟᱛᱟᱲᱚᱜ ᱜᱮᱭᱟ᱾
ᱚ ᱛᱟᱦᱞᱮ ᱛᱤᱦᱤᱧ ᱮ ᱫᱟᱜ ᱟᱫ ᱯᱮᱭᱟ ᱢᱟᱱᱮ ᱜᱟᱯᱟ ᱫᱚ ᱟᱨᱦᱚᱸ ᱩ ᱠᱷᱮᱛ ᱠᱚ ᱟᱨᱚ ᱯᱮ ᱡᱟᱵᱚᱴᱟᱯᱮ
ᱦᱳᱭ ᱡᱟ ᱦᱮ ᱟᱯᱮ ᱫᱚ ᱪᱮᱫ ᱪᱚᱯᱮ ᱩᱥᱟᱹᱫ ᱪᱚ ᱟᱠᱟ ᱫᱮᱭᱟ ᱪᱟᱸᱫᱚ ᱵᱚᱸᱜᱟ?
ᱦᱮᱸ ᱩᱥᱟᱹᱫ ᱚᱪᱚ ᱠᱟᱫᱤ ᱜᱮᱭᱟᱞᱮ ᱚᱱᱟ ᱛᱮᱜᱮ ᱟᱞᱮ ᱫᱚ ᱵᱟᱭ ᱫᱟᱜ ᱟᱞᱮ ᱠᱟᱱᱟ
ᱦᱳᱭ ᱵᱟᱠᱷᱟᱱ ᱵᱟᱠᱷᱟᱱ ᱟᱞᱮ ᱫᱚᱭ ᱫᱟᱜ ᱟᱞᱮ ᱠᱟᱱᱟ ᱟᱞᱮ ᱫᱚ ᱟᱨ ᱟᱯᱮ ᱫᱚ ᱵᱟᱝ ᱩᱥᱟᱹᱛ ᱠᱟᱱᱟᱭ ᱡᱟᱹᱱᱤᱡ ᱟᱯᱮ ᱥᱮᱫ ᱨᱮᱫᱚ
ᱦᱮᱸ ᱟᱫᱚ ᱟᱯᱮ ᱥᱮᱱᱟᱜ ᱟᱯᱮ ᱥᱮᱱᱟᱜ ᱦᱟᱥᱟ ᱦᱚᱸ ᱡᱩᱫᱟᱹ ᱜᱮᱭᱟ ᱡᱟᱹᱱᱤᱡ ᱚᱱᱟ ᱛᱮᱜᱮ ᱛᱚ ᱟᱯᱮ ᱫᱚ ᱱᱟᱥᱮᱱᱟᱜ ᱫᱟᱜ ᱛᱮᱜᱮ ᱟᱨᱠᱤ ᱠᱷᱮᱛ ᱠᱚ ᱞᱚᱥᱚᱫᱚᱜ ᱠᱟᱱ ᱛᱟᱯᱮᱭᱟ ᱴᱟᱴ
ᱵᱟᱝ ᱵᱟᱝ ᱠᱟᱨᱮ ᱡᱩᱫᱟᱹ ᱟᱞᱮ ᱥᱮᱱᱟᱜ ᱦᱟᱥᱟ ᱦᱚ ᱚᱱᱠᱟ ᱜᱮ
ᱵᱟᱝ ᱤᱧ ᱫᱚᱧ ᱢᱮᱱᱫᱟ ᱠᱷᱟᱲᱤᱡ ᱡᱩᱫᱟᱹ ᱠᱷᱟᱱ ᱫᱚ ᱯᱟᱞᱮ ᱚᱱᱟᱛᱮ ᱢᱟᱱᱮ ᱴᱟᱴᱠᱟ ᱞᱚᱥᱚᱫ ᱟᱠᱟ ᱫᱟᱯ ᱯᱮᱭᱟᱜ ᱟᱯᱮ ᱫᱚᱯᱮ ᱦᱚᱭ ᱛᱚᱯᱮ ᱯᱩᱨᱟᱹᱣ ᱟᱹᱜᱩᱭ ᱫᱟᱯᱮ ᱢᱮᱱᱮ ᱮᱫᱟ
ᱚᱜ ᱵᱟᱝ ᱦᱟᱥᱟ ᱫᱚ ᱵᱟᱝ ᱟᱞᱟᱫᱟ ᱦᱟᱥᱟ ᱫᱚ ᱮᱠᱤ ᱜᱮᱭᱟ ᱦᱟᱥᱟ ᱫᱚ ᱟᱞᱟᱠ
ᱦᱟᱥᱟ ᱫᱚ ᱟᱞᱟᱫᱟ ᱦᱟᱱᱮ ᱱᱟᱢᱟᱞ ᱫᱤᱥᱚᱢ ᱥᱮ ᱟᱞᱟᱫᱟᱜᱼᱟ ᱦᱟᱥᱟ ᱠᱷᱟᱛᱤᱨ᱾
ᱚᱱᱛᱮ ᱫᱚ ᱥᱚᱢᱟᱱ ᱛᱟᱦᱮᱱᱟ ᱥᱮ ᱡᱚᱛᱚ ᱥᱚᱢᱟᱱ ᱛᱮ ᱠᱷᱮᱛ ᱠᱚ ᱛᱟᱦᱮᱱᱟ ᱚᱱᱛᱮ ᱨᱮ ᱟᱫᱚ ᱱᱟᱥᱮᱱᱟᱜ ᱮ ᱫᱟᱜᱽ ᱨᱮᱦᱚᱸ ᱚᱱᱛᱮ ᱫᱚ ᱫᱟᱜᱚᱜᱼᱟ᱾ ᱠᱤᱱᱛᱩ ᱱᱚᱛᱮ ᱫᱚ ᱱᱟᱥᱮᱱᱟᱜ ᱠᱚᱛᱮ ᱫᱚ ᱵᱟᱝ ᱫᱟᱜᱚᱜᱼᱟ᱾
ᱦᱮᱸ ᱱᱚᱛᱮ ᱫᱚ ᱵᱟᱝ ᱫᱟᱜᱚᱜ ᱠᱟᱱᱟ ᱛᱚ ᱚᱱᱠᱟᱜᱮ ᱱᱟᱢᱟᱞ ᱥᱮᱜ ᱫᱚ ᱡᱟᱹᱱᱤᱡ ᱠᱚ ᱯᱩᱨᱟᱹᱣ ᱦᱚᱠᱚ ᱯᱩᱨᱟᱹ ᱟᱹᱜᱩ ᱠᱮᱫᱟ᱾
ᱵᱟᱝ ᱵᱟᱝ ᱟᱹᱣᱨᱤ ᱠᱚ ᱯᱩᱨᱟᱹᱣᱟ ᱟᱫᱚ ᱱᱚᱛ ᱚᱱᱛᱮ ᱫᱚ ᱵᱟᱠᱚ ᱨᱚᱦᱚᱭ ᱫᱚ ᱩᱱᱟᱹᱜ ᱞᱚᱜᱚᱱ ᱫᱚ᱾
ᱦᱩᱸ
ᱚᱱᱛᱮ ᱫᱚ ᱫᱟᱜᱚᱜ ᱛᱟᱠᱚ ᱨᱮᱦᱚᱸ ᱵᱟᱠᱚ ᱨᱚᱦᱚᱭᱟ ᱪᱮᱫᱟᱜ ᱵᱟᱠᱚ ᱨᱚᱦᱚᱭᱟ ᱢᱟᱱᱮ ᱩᱱᱠᱩ ᱫᱚ ᱰᱩᱵᱩᱡ ᱨᱮᱱᱟᱜ ᱵᱚᱛᱚᱨ ᱦᱚᱸ ᱛᱟᱦᱮᱱ ᱛᱟᱠᱚᱣᱟ ᱟᱨᱠᱤ ᱵᱚᱧᱱᱟ ᱠᱚ ᱦᱩᱭᱩᱜ ᱜᱮᱭᱟ ᱥᱮ ᱚᱱᱟᱛᱮ ᱩᱱᱠᱩ ᱫᱚ ᱢᱩᱪᱟᱹᱫ ᱩᱛᱟᱹᱨ ᱨᱮᱠᱚ ᱨᱚᱦᱚᱭᱟ᱾
ᱦᱳᱭ ᱦᱳᱭ ᱦᱳᱭ ᱱᱚᱣᱟ ᱦᱟᱸᱜ ᱮᱠᱫᱚᱢ ᱴᱷᱤᱠ ᱵᱮᱱ ᱞᱟᱹᱭ ᱠᱟᱜᱟ᱾ ᱥᱟᱹᱨᱤ ᱜᱮᱛᱚ᱾ ᱟᱵᱚ ᱫᱚ ᱫᱚᱢᱮᱭ ᱡᱟᱹᱲᱤ ᱟᱵᱚᱱ ᱠᱷᱟᱱ ᱫᱚ ᱚᱱᱟ ᱫᱚ ᱟᱵᱚ ᱯᱚᱠᱠᱷᱮ ᱫᱚ ᱴᱷᱤᱠ ᱜᱮᱭᱟ ᱩᱱᱠᱩ ᱯᱚᱠ ᱠᱷᱮ ᱫᱚ ᱚᱱᱟᱫᱚ ᱵᱚᱦᱮᱞ ᱤᱫᱤᱜ ᱛᱟᱠᱚᱣᱟ᱾
ᱦᱳᱭ ᱦᱳᱭ ᱟᱹᱞᱤᱧ ᱦᱚᱸ ᱚᱱᱛᱮ ᱨᱮᱜᱮᱞᱤᱧ ᱛᱟᱦᱮᱸ ᱵᱟᱲᱟᱜ ᱜᱮᱭᱟ ᱥᱮ ᱛᱮ ᱱᱟᱢᱟᱞ ᱫᱤᱥᱚᱢ ᱨᱮᱜᱮ ᱚᱞᱚᱜ ᱯᱟᱲᱦᱟᱜ ᱡᱤᱭᱚᱱ ᱠᱚ ᱪᱟᱞᱟᱜ ᱠᱟᱱᱟ ᱛᱚ ᱛᱚ ᱱᱚᱛᱮ ᱫᱚᱞᱤᱧ ᱧᱮᱞ ᱵᱟᱲᱟᱭᱮᱫ ᱜᱮᱭᱟ ᱱᱚᱭᱚᱭ ᱯᱮ ᱥᱮᱨᱢᱟ ᱠᱚ ᱜᱟᱱ ᱚᱝᱠᱟ ᱜᱮ ᱱᱚᱛᱮ ᱫᱚ ᱦᱟᱸᱜ ᱦᱟᱱᱮ ᱢᱩᱪᱟᱹᱫ ᱛᱮᱠᱚ ᱨᱚᱦᱚᱭᱟ ᱮᱠᱫᱚᱢ᱾
ᱚᱠᱚᱭ ᱠᱚᱫᱚ ᱱᱮᱜᱮ ᱱᱤᱭᱟᱹ ᱥᱩᱢᱚᱭ ᱚᱱᱟ ᱠᱚ ᱜᱤᱲᱤ ᱵᱟᱲᱟᱭᱮᱜᱼᱟ ᱛᱚᱞᱟ ᱠᱚ ᱟᱪᱷᱲᱟ ᱵᱟᱲᱟᱭ ᱮᱜᱟ ᱠᱚ᱾
ᱦᱩᱸ ᱦᱳᱭ᱾
ᱛᱟᱦᱚᱞᱮ ᱛᱚᱞᱟ ᱠᱚᱫᱚ ᱦᱟᱨᱟ ᱵᱟᱲᱟᱣ ᱠᱟᱱᱟ ᱥᱮ ᱵᱟᱝ ᱟᱯᱮ ᱚᱱᱛᱮ ᱫᱚ?
ᱦᱮᱸ ᱛᱚᱞᱟ ᱠᱚᱫᱚ ᱦᱟᱨᱟ ᱣᱟᱠᱟᱱ ᱜᱮᱭᱟ ᱟᱫᱚ ᱦᱚᱜᱚᱭ ᱫᱟᱜ ᱫᱟᱜ ᱵᱮᱜᱚᱨ ᱛᱚ ᱟᱞᱮ ᱱᱚᱛᱮᱱᱟᱜ ᱛᱚᱞᱟ ᱫᱚ ᱛᱚᱞᱟ ᱫᱚ ᱫᱟᱜ ᱵᱮᱜᱚᱨ ᱜᱟᱹᱪᱷᱤ ᱫᱚ ᱵᱟᱝ ᱛᱚᱫ ᱜᱟᱱᱚᱜᱼᱟ᱾
ᱵᱟᱝ ᱵᱟᱝ ᱚᱱᱟ ᱫᱚ ᱥᱟᱱᱟᱢ ᱚᱱᱛᱮ ᱥᱟᱱᱟᱢ ᱧᱩ ᱛᱮᱱᱟᱜ ᱜᱮ᱾ ᱢᱟᱱᱮ ᱛᱚᱞᱟᱢ ᱜᱤᱰᱤᱭᱟ ᱢᱟᱱᱮ ᱚᱱᱟ ᱫᱚ ᱫᱟᱜ ᱵᱮᱜᱟᱨ ᱫᱚ ᱚᱦᱚᱢ ᱛᱩᱫ ᱠᱮᱭᱟ ᱡᱩᱫᱤᱢ ᱟᱪᱷᱲᱟᱭᱟ ᱛᱟᱦᱚᱞᱮ ᱚᱱᱟ ᱢᱤᱜᱴᱟᱝ ᱡᱩᱫᱤᱭᱳ ᱢᱤᱜᱴᱟᱱ ᱠᱚᱢ ᱤᱭᱟᱹᱛᱮ ᱦᱩᱭᱩᱜᱼᱟ ᱚᱱᱟ ᱫᱚ ᱠᱚᱢ ᱫᱟᱜ ᱛᱮᱦᱚᱸ ᱠᱤᱱᱛᱩ ᱚᱱᱟ ᱛᱚᱞᱟ ᱜᱤᱰᱤ ᱛᱚᱞᱟ ᱫᱚ ᱚᱱᱟ ᱫᱚ ᱵᱟᱝ ᱦᱩᱭᱩᱜᱼᱟ᱾
ᱦᱮᱸ ᱦᱮᱸ ᱱᱤᱛᱚᱜ ᱫᱚ ᱚᱲᱟᱜ ᱠᱚᱨᱮ ᱜᱮ᱾
ᱟᱪᱪᱷᱟ ᱟᱪᱪᱷᱟ ᱛᱟᱦᱚᱞᱮ ᱤᱥᱤᱱ ᱠᱚᱫᱚ ᱦᱩᱭ ᱮᱱᱟ ᱥᱮ ᱟᱹᱣᱨᱤ?
ᱤᱥᱤᱱ ᱠᱚᱫᱚ ᱦᱩᱭᱩᱜ ᱠᱟᱱ ᱛᱟᱞᱮᱭᱟ ᱦᱟᱜ ᱤᱥᱤᱱ ᱮᱫᱟ ᱠᱚ᱾
ᱪᱮᱫ ᱯᱮ ᱩᱛᱩᱭᱮᱜ-ᱟ ᱛᱟᱦᱚᱞᱮ ᱛᱤᱦᱤᱧ?
ᱚᱱᱟ ᱜᱮᱛᱚ ᱵᱟᱹᱧ ᱞᱟᱹᱭ ᱫᱟᱲᱮᱜ ᱠᱟᱱᱟ᱾
ᱚ
ᱤᱥᱤᱱ ᱴᱷᱮᱱ ᱫᱚ ᱵᱟᱹᱧ ᱪᱟᱞᱟᱣ ᱠᱟᱱᱟ᱾
ᱟᱪᱪᱷᱟ ᱟᱪᱪᱷᱟ᱾
ᱦᱟᱱᱮ ᱮᱱᱟᱱ ᱠᱷᱚᱱ ᱱᱚᱛᱮ ᱨᱮᱜᱮ ᱢᱤᱱᱟᱹᱧᱟ᱾
ᱚ ᱦᱮᱸ ᱛᱚ᱾ ᱛᱟᱦᱚᱞᱮ ᱨᱤᱢᱤᱞ ᱠᱚᱫᱚᱭ ᱨᱟᱠᱟᱵ ᱵᱟᱲᱟ ᱞᱮᱷ ᱜᱮᱭᱟ ᱫᱟᱜ ᱜᱮ ᱵᱟᱭ ᱡᱟᱹᱲᱤ ᱞᱮᱜᱟ ᱚᱱᱛᱮ ᱫᱚ ᱵᱟᱝ?
ᱦᱮᱸ ᱫᱟᱜ ᱜᱮ ᱵᱟᱭ ᱡᱟᱹᱲᱤ ᱞᱮᱜᱟ ᱚᱱᱟᱜᱮ᱾
ᱱᱚᱛᱮ ᱫᱚᱦᱟᱸᱜ ᱟᱹᱰᱤ ᱡᱳᱨ ᱜᱮ ᱡᱟᱹᱲᱤ ᱠᱮᱜᱟ ᱢᱮᱛᱟᱢ ᱠᱟᱹᱱᱟᱹᱧ ᱥᱟᱲᱮ ᱛᱤᱱᱴᱟ ᱠᱷᱚᱱᱟᱜ ᱥᱟᱲᱮ ᱪᱟᱨᱴᱴᱟ
ᱢᱤᱫ ᱜᱷᱚᱱᱴᱟ ᱫᱚ ᱯᱩᱨᱟᱹ ᱡᱳᱨᱮ ᱮᱢ ᱟᱠᱟᱫᱟ ᱾
ᱱᱚᱛ ᱫᱚ ᱦᱟᱞᱠᱟ ᱦᱟᱞᱠᱟ ᱡᱟᱨᱚᱜ ᱠᱟᱱᱟ ᱾
ᱟᱨ ᱱᱚᱛᱮ ᱫᱚ ᱦᱚᱸᱜ ᱚᱭ ᱠᱟᱹᱴᱤᱡ ᱦᱚᱭ ᱵᱟᱲᱟᱭᱮᱫᱟ ᱦᱚᱭᱮᱜ ᱛᱮ ᱠᱟᱹᱴᱤᱡ ᱨᱮᱭᱟᱲ ᱧᱚᱜ ᱵᱩᱡᱷᱟᱹᱜᱚᱜ ᱠᱟᱱᱟ, ᱟᱫᱚ ᱚᱱᱟ ᱦᱚᱭ ᱛᱮᱜᱮ ᱡᱟᱹᱱᱤᱡ ᱡᱟᱹᱱᱤᱡ ᱪᱚᱸ ᱯᱟᱨᱚᱢ ᱤᱫᱤ ᱠᱮᱫᱟ ᱫᱟᱜ ᱫᱚ ᱪᱚᱸ ᱪᱮᱫ ᱪᱚᱸ ᱾
ᱦᱩᱭ ᱫᱟᱲᱮᱭᱟᱜᱼᱟ ᱾ ᱦᱚᱭ ᱛᱮᱜᱮ ᱛᱚ ᱨᱤᱢᱤᱞᱮ ᱚᱴᱟᱝ ᱟ ᱥᱮ ᱾
ᱦᱮᱸ ᱦᱚᱭ ᱛᱮᱜᱮ ᱛᱚ ᱨᱤᱢᱤᱞ ᱫᱚ ᱚᱴᱟᱝ ᱟ ᱾ ᱫᱟᱜ ᱦᱚᱸ ᱚᱴᱟᱝ ᱤᱫᱤ ᱛᱟᱨᱟ ᱠᱮᱫᱟ ᱡᱩ
ᱦᱩᱸ ᱟᱫᱚ ᱥᱮᱨᱢᱟ ᱨᱮ ᱚᱸᱰᱮ ᱟᱯᱮ ᱪᱮᱛᱟᱱ ᱨᱮ ᱨᱤᱢᱤᱞ ᱜᱮ ᱵᱟᱭ ᱛᱟᱦᱮᱱ ᱠᱟᱱᱟ ᱫᱚ ᱫᱟᱜ ᱚᱠᱟ ᱥᱮᱫ ᱠᱷᱚᱱᱮ ᱡᱟᱹᱲᱤᱭᱟ ᱵᱟᱝ?
ᱦᱮᱸ ᱥᱮᱛᱚ ᱠᱟᱛᱷᱟ ᱠᱟᱱ ᱜᱮᱭᱟ ᱾ ᱟᱫᱚ ᱨᱤᱢᱤᱞ ᱛᱚ ᱟᱨ ᱛᱤᱸᱜᱩ ᱫᱚ ᱵᱟᱝ ᱛᱟᱦᱮᱱ ᱠᱟᱱᱟ ᱚᱱᱟ ᱫᱚ ᱪᱟᱞᱟᱣ ᱤᱫᱤᱜ ᱠᱟᱱ ᱜᱮᱭᱟ ᱾
ᱦᱳᱭ ᱦᱳᱭ ᱾
ᱛᱟᱦᱚᱞᱮ ᱟᱨ ᱪᱮᱫ ᱠᱚᱯᱮ ᱪᱟᱥ ᱟᱠᱟᱫᱟ ᱥᱮᱯᱮ ᱪᱮᱫ ᱠᱚᱯᱮ ᱪᱟᱥ ᱜᱮᱭᱟ ᱥᱚᱵᱽᱡᱤ ᱠᱚ?
ᱥᱚᱵᱽᱡᱤ ᱠᱚᱫᱚ ᱵᱟᱞᱮ ᱪᱟᱥ ᱜᱮᱭᱟ ᱚᱱᱠᱟ ᱫᱚ ᱚᱲᱟᱜ ᱥᱩᱨ ᱨᱮ ᱠᱟᱹᱴᱤᱡ ᱨᱚᱦᱚᱭ ᱵᱟᱲᱟ ᱦᱩᱭ ᱠᱟᱱᱟ ᱤᱭᱟᱹ ᱠᱚ ᱾ ᱪᱮᱫ ᱠᱚᱧᱫᱚ ᱚᱱᱟ ᱟᱲᱟᱜ ᱠᱚᱜᱮ ᱠᱚᱞᱢᱤ ᱟᱲᱟᱜ ᱠᱚ ᱦᱟᱞᱠᱟ ᱠᱚᱨᱮ ᱾ ᱵᱮᱸᱜᱟᱲ ᱠᱚ ᱵᱟᱨᱭᱟ ᱜᱟᱱ ᱢᱟᱹᱨᱤᱪ ᱫᱟᱨᱮ ᱠᱚ ᱦᱮᱱᱟᱜᱼᱟ ᱠᱤᱪᱷᱩ ᱾ ᱞᱟᱹᱱ ᱫᱟᱹᱨᱤ ᱠᱷᱰᱟ ᱠᱚ ᱟᱫᱚ ᱚᱱᱟ ᱫᱚ ᱦᱟᱸᱜ ᱚᱲᱟᱜ ᱡᱚᱢ ᱞᱮᱠᱟᱜᱮ ᱢᱟᱱᱮ ᱫᱟᱜ ᱠᱚ ᱚᱱᱠᱟ ᱵᱮᱵᱚᱥᱛᱷᱟ ᱫᱚ ᱵᱟᱹᱱᱩᱜ ᱥᱮᱱᱛᱮᱚ ᱥᱮᱨᱢᱟ ᱡᱟᱹᱲᱤ ᱵᱷᱚᱨᱥᱟ ᱜᱮ‌ ᱾ ᱛᱟᱦᱚᱞᱮ ᱚᱲᱟᱜ ᱥᱩᱨ ᱨᱮᱠᱷᱟᱱ ᱫᱚ ᱟᱫᱚ ᱚᱸᱰᱮ ᱠᱩᱧ ᱨᱮᱱᱟᱜ ᱦᱮᱱᱟᱜ ᱛᱟᱞᱮᱭᱟ ᱛᱟᱦᱚᱞᱮ ᱚᱱᱟ ᱠᱩᱧ ᱨᱮᱱᱟᱜ ᱫᱟᱜ ᱜᱮ ᱦᱟᱸᱜ ᱴᱩᱞᱩ ᱛᱮᱞᱮ ᱨᱟᱠᱟᱵ ᱛᱮ ᱚᱱᱠᱟ ᱚᱲᱟᱜ ᱩᱛᱩ ᱫᱚᱞᱮ ᱪᱟᱥ ᱵᱟᱲᱟᱭᱟ ᱟᱨᱠᱤ ᱚᱲᱟᱜ ᱩᱛᱩ ᱡᱚᱢᱛᱮ
ᱚ ᱦᱮᱸ ᱛᱮᱦᱮᱧ ᱚ ᱦᱮᱸ ᱱᱮᱛᱟᱨ ᱫᱚ ᱚᱱᱟ ᱠᱚᱜᱮ ᱵᱤᱥᱤ ᱠᱚ ᱨᱚᱦᱚᱭᱮᱫᱟ ᱚᱱᱟ ᱜᱟᱹᱫᱷᱟᱹᱨᱤ ᱵᱮᱱ ᱞᱟᱹᱭ ᱠᱮᱫᱮᱜ ᱚᱱᱟ ᱠᱚ ᱠᱷᱟᱰᱟ, ᱠᱩᱞᱢᱤ, ᱛᱟᱯᱚᱨ ᱯᱟᱴ, ᱯᱩᱨᱟᱹᱭ ᱵᱟᱨᱭᱟ ᱯᱮᱭᱟ ᱵᱷᱮᱱᱰᱤ ᱠᱚ ᱾
ᱦᱮᱸ ᱟᱫᱚ ᱱᱤᱛᱳᱜ ᱫᱚ ᱵᱚᱨᱥᱟ ᱨᱮᱫᱚ ᱢᱟᱱᱮ ᱩᱛᱩ ᱫᱚ ᱚᱲᱟᱜ ᱩᱛᱩ ᱫᱚ ᱡᱚᱜᱟᱲ ᱦᱩᱭᱩᱜᱼᱟᱥᱮ ᱢᱟᱱᱮ ᱵᱟᱡᱟᱨ ᱫᱚ ᱪᱤᱠᱟᱹᱛᱮᱢ ᱪᱟᱞᱟᱜᱼᱟ ᱢᱟᱱᱮ ᱠᱟᱹᱢᱤᱮ ᱵᱮᱥᱛᱚ ᱵᱟᱡᱟᱨ ᱥᱮᱫ ᱪᱟᱞᱟᱜ ᱠᱚᱨᱮ ᱦᱚᱸ ᱱᱤᱛᱚᱜ ᱫᱚ ᱚᱱᱠᱟ ᱴᱟᱭᱤᱢ ᱠᱚᱫᱚ ᱵᱟᱹᱱᱩᱜᱼᱟ ᱛᱟᱦᱚᱞᱮ ᱚᱲᱟᱜ ᱨᱮ ᱢᱤᱫᱴᱮᱱ ᱛᱟᱦᱮᱸ ᱞᱮᱱᱠᱷᱟᱱ ᱠᱟᱹᱣᱰᱤ ᱦᱚᱸ ᱵᱟᱧᱪᱟᱜᱼᱟ ᱟᱨ ᱥᱮ ᱚᱱᱠᱟ ᱚᱠᱛᱚ ᱦᱚᱸ ᱵᱟᱝ ᱤᱭᱟᱹᱜᱼᱟ ᱾
ᱦᱮᱸ ᱱᱤᱛᱳᱜ ᱫᱚ ᱛᱚ ᱚᱱᱠᱟ ᱫᱚ ᱥᱚᱢᱚᱭ ᱫᱚ ᱵᱟᱝ ᱧᱟᱢᱚᱜᱼᱟ ᱱᱤᱛᱳᱜ ᱫᱚ ᱨᱚᱦᱚᱭ ᱫᱤᱱ ᱥᱮᱛᱟᱜ ᱨᱮᱢ ᱩᱰᱩᱠᱚᱜᱼᱟ ᱦᱟᱱᱮ ᱵᱮᱲᱟ ᱦᱟᱹᱥᱩᱨᱚᱜᱼᱟᱭ ᱛᱟᱯᱚᱨᱮ ᱚᱲᱟᱜ ᱮᱢ ᱵᱚᱞᱚᱱᱟ ᱾
ᱦᱳᱭ ᱦᱳᱭ ᱾
ᱦ ᱢᱟᱱᱮ ᱚᱲᱟᱜ ᱨᱮᱱᱟᱜ ᱨᱚᱦᱚᱭ ᱫᱚ ᱟᱨᱠᱤ ᱟᱨ ᱮᱢᱱᱤ ᱡᱟᱦᱟᱸᱭ ᱠᱟᱹᱢᱤᱢ ᱪᱟᱞᱟᱣ ᱞᱮᱱᱠᱷᱟᱱ ᱚᱱᱟ ᱫᱚ ᱟᱞᱟᱫᱟ ᱟᱞᱟᱫᱟ ᱵᱮᱯᱟᱨ ᱠᱟᱱᱟ ᱾
ᱦᱳᱭ ᱾ ᱟᱞᱮ ᱫᱚᱦᱟᱸᱜ ᱚᱱᱠᱟ ᱠᱟᱹᱢᱤ ᱠᱚᱫᱚ ᱵᱟᱞᱮ ᱪᱟᱞᱟᱜ ᱜᱮᱭᱟ ᱱᱤᱡᱮᱨᱟᱜ ᱜᱮ ᱵᱟᱢ ᱯᱩᱨᱟᱹᱣ ᱫᱟᱲᱮᱭᱟᱜᱼᱟ ᱚᱠᱟᱨᱮᱢ ᱪᱟᱞᱟᱜᱼᱟ ᱾
ᱦᱮᱸ ᱾
ᱟᱭ ᱜᱟᱱ ᱛᱟᱦᱮᱸ ᱞᱮᱱᱠᱷᱟᱱ ᱪᱤᱠᱟᱹᱛᱮᱢ ᱪᱟᱞᱟᱜᱼᱟ?
ᱦᱮᱸ ᱾ ᱦᱳᱭ ᱚᱱᱟ ᱦᱚᱸ ᱢᱤᱫ ᱯᱚᱠᱠᱷᱮ ᱫᱚ ᱱᱟᱯᱟᱭ ᱜᱮᱭᱟ ᱡᱮ ᱚᱲᱟᱜ ᱨᱮ ᱪᱟᱥ ᱚᱱᱠᱟ ᱥᱩᱢᱳᱭ ᱦᱚᱸ ᱵᱟᱝ ᱦᱩᱭᱩᱜᱭᱳᱜᱼᱟ ᱾ ᱟᱨ ᱚᱲᱟᱜ ᱨᱮᱱᱟᱜ ᱥᱟᱠᱥᱚᱵᱽᱡᱤ ᱡᱚᱢ ᱟᱨ ᱵᱟᱡᱟᱨ ᱨᱮᱱᱟᱜ ᱥᱟᱠᱥᱚᱵᱡᱤ ᱡᱚᱢ ᱨᱮ ᱢᱤᱫᱴᱟᱝ ᱢᱤᱫᱴᱟᱝ ᱯᱷᱟᱨᱟᱠ ᱛᱚ ᱢᱮᱱᱟᱜᱼᱟ ᱥᱮ ᱦᱳᱭ ᱾
ᱛᱟᱦᱚᱞᱮ ᱚᱱᱠᱟ ᱫᱚ ᱟᱯᱮ ᱫᱚ ᱢᱮᱱ ᱞᱮᱠᱷᱟᱱ ᱫᱚ ᱪᱮᱫ ᱠᱚ ᱛᱟᱦᱚᱞᱮ ᱪᱟᱥ ᱠᱚᱨᱮ ᱨᱮᱱᱟᱜ ᱱᱤᱛᱚᱜ ᱩᱛᱩ ᱡᱚᱢ ᱞᱮᱠᱟᱱᱟᱜ?
ᱟᱞᱮᱫᱚ ᱱᱤᱛᱚᱜ ᱫᱚ ᱥᱮᱨᱚᱠᱚᱢ ᱫᱚ ᱵᱮᱸᱜᱟᱲ ᱠᱚ, ᱠᱟᱞᱞᱟ ᱠᱚ, ᱳᱭ ᱟᱨᱠᱤ ᱴᱩᱠᱴᱟᱠ ᱵᱚᱨᱵᱚᱴᱤ ᱠᱚ ᱵᱟᱨᱭᱟ ᱯᱮᱭᱟ ᱜᱟᱱ ᱩᱱᱩᱝᱚᱜ ᱜᱮᱭᱟ᱾
ᱟᱪᱪᱷᱟ ᱟᱪᱷᱟ ᱾
ᱟᱪᱪᱷᱟ ᱦᱩᱸ ᱾ ᱟᱲᱟᱜ ᱠᱚ ᱵᱟᱨᱭᱟ ᱯᱮᱭᱟ ᱚᱨ ᱮᱨ ᱦᱩᱭ ᱠᱟᱱᱟ ᱯᱟᱴ ᱠᱚ᱾
ᱚᱱᱟ ᱠᱚ ᱜᱮ, ᱦᱮᱸ ᱚᱲᱟᱜ ᱨᱮ ᱡᱚᱢ ᱞᱮᱠᱟ ᱞᱮ ᱮᱨ
ᱚ ᱡᱚᱢ ᱞᱮᱠᱟ ᱤᱧ ᱫᱩᱧ ᱢᱮᱱᱫᱟ ᱯᱟᱪᱮᱜ ᱦᱟᱱᱟ ᱵᱟᱵᱮᱨ
ᱵᱟᱝ ᱵᱟᱝ ᱾ ᱩᱱᱟᱹᱜ ᱡᱟᱭᱜᱟ ᱚᱠᱟᱨᱮ? ᱟᱨᱻ ᱩᱱᱟᱹᱜ ᱚᱱᱟ ᱫᱚ ᱦᱩᱭ ᱦᱚᱛᱚ ᱚᱱᱠᱟ ᱤᱭᱟᱹᱭ ᱦᱩᱭᱩᱜᱼᱟ, ᱟᱫᱚ ᱡᱟᱦᱟᱸᱥᱮᱱ ᱡᱟᱦᱟᱸ ᱞᱮᱠᱟ ᱪᱚᱞᱛᱤ ᱟᱞᱮ ᱥᱮᱱ ᱫᱚ ᱚᱱᱠᱟ ᱫᱚ ᱵᱟᱹᱱᱩᱜᱼᱟ ᱛᱚ᱾
ᱦᱳᱭ ᱾ ᱵᱟᱝᱜᱮ ᱤᱧ ᱫᱚ ᱤᱭᱟᱹ ᱱᱚᱛᱮ ᱨᱤᱧ ᱛᱟᱦᱮᱱᱟ ᱥᱮ ᱠᱟᱹᱴᱤᱡ ᱵᱟᱭᱨᱮ ᱥᱮᱫ ᱨᱮ ᱱᱚᱛᱮ ᱨᱮᱫᱚ ᱫᱚᱢᱮ ᱠᱚ ᱪᱟᱥᱟ ᱯᱟᱴ, ᱟᱫᱚ ᱱᱚᱛᱮ ᱫᱚ ᱚᱱᱟ ᱟᱲᱟᱜ ᱡᱚᱢ ᱞᱟᱹᱜᱤᱫ ᱫᱚ ᱵᱟᱝ ᱱᱚᱛᱮ ᱫᱚ ᱚᱱᱟ ᱤᱭᱟᱹ ᱞᱟᱹᱜᱤᱫ ᱵᱟᱯᱮᱨ ᱞᱟᱹᱜᱤᱫ᱾ ᱦᱮᱸ ᱾
ᱟᱫᱚ ᱡᱟᱦᱟᱸ ᱥᱮᱫ ᱫᱚ ᱫᱚᱢᱮ ᱪᱚᱞᱚᱱ ᱢᱮᱱᱟᱜᱼᱟ ᱪᱚᱞ ᱢᱮᱱᱟᱜᱼᱟ ᱚᱱᱛᱮ ᱫᱚ ᱪᱟᱥ ᱜᱮᱭᱟ ᱠᱚ, ᱟᱨ ᱡᱟᱦᱟᱸ ᱥᱮᱫ ᱫᱚ ᱵᱟᱹᱱᱩᱜᱼᱟ ᱚᱱᱛᱮ ᱫᱚ ᱵᱟᱠᱚ ᱪᱟᱥᱟ᱾
ᱦᱮᱸ ᱦᱮᱸ ᱾
ᱦᱳᱭ ᱾
ᱦᱮᱸ ᱱᱟᱢᱟᱞ ᱫᱤᱥᱚᱢ ᱫᱚ ᱢᱮᱱ ᱜᱟᱱᱚᱜ ᱩᱱᱠᱩ ᱫᱚ ᱫᱟᱜ ᱠᱚᱨᱮᱱᱟᱜ ᱦᱚᱸ ᱠᱳᱱᱳ ᱮᱸᱴᱠᱮᱴᱚᱬᱮ ᱵᱟᱝ ᱦᱩᱭᱩᱜ ᱛᱟᱠᱚᱣᱟ ᱥᱮ! ᱜᱚᱴᱟ ᱵᱟᱹᱫᱽ ᱵᱟᱹᱭᱦᱟᱹᱲ ᱡᱟᱦᱟᱸ ᱥᱮᱜ ᱮᱢ ᱠᱚᱭᱚᱜ ᱜᱚᱴᱟ ᱜᱮ ᱫᱟᱜ ᱩᱱᱠᱩᱣᱟᱜ ᱫᱚ ᱵᱮᱵᱚᱥᱛᱷᱟ ᱦᱮᱱᱟᱜᱼᱟ᱾ ᱛᱟᱦᱚᱞᱮ ᱚᱱᱟ ᱠᱷᱟᱹᱛᱤᱨ ᱩᱱ ᱱᱚᱛᱮ ᱫᱚ ᱟᱭᱢᱟ ᱜᱟᱱ ᱜᱮ ᱡᱟᱦᱟᱸ ᱞᱮᱠᱟ ᱟᱹᱞᱩ ᱟᱹᱞᱩ ᱦᱚᱸ ᱟᱭᱢᱟ ᱠᱟᱛᱮᱫ ᱠᱚ ᱪᱟᱥᱟ᱾
ᱪᱟᱥᱟ, ᱦᱮᱸ ᱜᱚᱴᱟ ᱵᱟᱹᱭᱦᱟᱹᱲ ᱠᱚᱨᱮ ᱥᱩᱫᱷᱩ ᱟᱞᱩ ᱜᱮᱢ ᱧᱮᱞ ᱧᱟᱢᱟ᱾
ᱛᱟᱨᱯᱚᱨᱮ ᱵᱟᱫᱟᱢ ᱥᱤᱡᱤᱱ ᱡᱟᱦᱟᱸᱥᱮᱫ ᱜᱮᱢ ᱠᱚᱭᱚᱜᱟ ᱵᱟᱫᱟᱢ ᱜᱮ᱾
ᱦᱮᱸ ᱾ ᱢᱟᱱᱮ ᱱᱟᱢᱟᱞ ᱫᱤᱥᱚᱢ ᱫᱚ ᱡᱚᱠᱷᱚᱱ ᱜᱮᱢ ᱠᱚᱭᱚᱜᱟ ᱦᱟᱹᱲᱭᱟᱹᱨ ᱜᱮᱢ ᱧᱮᱞᱟ᱾ ᱦᱮᱸ ᱥᱮ ᱵᱟᱝ!
ᱚᱱᱟ ᱛᱮᱜᱮ ᱛᱚᱠᱚ ᱞᱟᱹᱭᱟ ᱱᱟᱢᱟᱞ ᱠᱟᱹᱢᱤ ᱨᱮᱫᱚᱭ ᱪᱩᱯᱩᱫ ᱯᱮᱨᱮᱡ ᱴᱟᱠᱟ ᱾ ᱚᱱᱟ ᱠᱟᱹᱢᱤ ᱨᱮᱱᱟᱜ ᱫᱚ ᱚᱵᱷᱟᱵᱽ ᱵᱟᱝ ᱦᱩᱭᱩᱜᱼᱟ ᱛᱮ ᱨᱮᱱ ᱦᱚᱲ ᱫᱚ, ᱢᱟᱱᱮ ᱱᱚᱜᱼᱚᱭ ᱧᱮᱞ ᱵᱟᱲᱟ ᱦᱩᱭ ᱟᱠᱟᱱᱟ ᱢᱟᱱᱮ ᱚᱲᱟᱜ ᱫᱩᱣᱟᱹᱨ ᱡᱟᱦᱟᱸ ᱞᱮᱠᱟᱜᱮ ᱛᱟᱦᱮᱱ ᱛᱟᱠᱚᱣᱟ ᱾ ᱢᱟᱱᱮ ᱚᱲᱟᱜ ᱫᱩᱣᱟᱹᱨ ᱠᱚᱫᱚ ᱚᱱᱠᱟ ᱪᱮᱦᱨᱟ ᱫᱚ ᱵᱟᱢ ᱧᱟᱢ ᱛᱟᱠᱚᱣᱟ᱾ ᱢᱮᱱᱠᱷᱟᱱ ᱴᱟᱠᱟ ᱯᱚᱭᱥᱟ ᱛᱮᱫᱚ ᱚᱵᱷᱟᱵ ᱫᱚ ᱠᱚ ᱛᱟᱦᱮᱱᱟ ᱟᱫᱚ ᱚᱲᱟᱜ ᱫᱩᱣᱟᱹᱨ ᱫᱚ ᱚᱠᱟᱨᱮ ᱪᱮᱦᱨᱟᱢ ᱧᱟᱢᱟ, ᱥᱤᱧ ᱥᱟᱨᱟᱫᱤᱱ ᱜᱮ ᱡᱩᱫᱤ ᱫᱤᱱ ᱜᱮ ᱡᱩᱫᱤ ᱠᱟᱹᱢᱤ ᱪᱟᱞᱟᱜᱼᱟᱭ ᱫᱤᱹᱢ ᱦᱤᱞᱳᱜ᱾ ᱛᱟᱦᱚᱞᱮ ᱚᱲᱟᱜ ᱫᱚ ᱛᱤᱨᱮ ᱥᱟᱯᱷᱟᱭᱟ ᱚᱲᱟᱜ ᱥᱟᱯᱷᱟ ᱚᱠᱛᱚ ᱜᱮ ᱵᱟᱭ ᱧᱟᱢ ᱞᱮᱠᱷᱟᱱ?
ᱦᱮᱸ ᱾ ᱟᱨ ᱚᱱᱛᱮ ᱫᱮᱛᱚ ᱠᱟᱹᱢᱤ ᱞᱟᱜᱟᱣ ᱟᱠᱟᱜ ᱜᱮ ᱢᱮᱱᱟᱜᱼᱟ ᱱᱚᱣᱟ ᱠᱟᱹᱢᱤ ᱪᱟᱵᱟᱭᱮᱱ ᱠᱷᱟᱱ ᱟᱨ ᱢᱤᱫᱴᱟᱝ ᱠᱟᱹᱢᱤᱨᱮᱢ ᱫᱷᱩᱨᱟᱹᱜᱼᱟ, ᱚᱱᱟ ᱪᱟᱵᱟ ᱞᱮᱱᱠᱷᱟᱱ ᱟᱨ ᱢᱤᱫᱴᱟᱝ ᱠᱟᱹᱢᱤᱨᱮᱢ ᱫᱷᱩᱨᱟᱹᱜᱼᱟ᱾
ᱚᱱᱮ ᱪᱮᱫ ᱥᱤᱡᱤᱱ ᱨᱮᱱᱟᱜ ᱦᱚᱸ ᱢᱟᱱᱮ ᱠᱟᱹᱢᱤ ᱨᱮᱱᱟᱜ ᱚᱵᱷᱟᱵᱽ ᱵᱟᱹᱱᱩᱜᱼᱟ ᱠᱟᱹᱢᱤ ᱡᱚᱢ ᱦᱚᱲ ᱠᱚᱣᱟᱜ ᱫᱚ ᱩᱱᱠᱩ ᱫᱚ
ᱦᱮᱸ ᱾ ᱢᱟᱱᱮ ᱱᱟᱢᱟᱞ ᱫᱤᱥᱚᱢ ᱫᱚ ᱦᱮᱸ
ᱟᱨ ᱱᱚᱛ
ᱟᱨ ᱱᱚᱛᱮ ᱫᱚ ᱠᱟᱹᱢᱤ ᱠᱚ ᱯᱟᱸᱡᱟ ᱵᱟᱲᱟᱭᱟ ᱠᱟᱹᱢᱤ ᱦᱮᱸ, ᱦᱚᱲ ᱜᱮ ᱵᱟᱠᱚ ᱧᱟᱢᱚᱜᱟ ᱟ ᱵᱚᱨᱚᱝ, ᱦᱮᱸ ᱾ ᱱᱟᱢᱟᱞ ᱫᱤᱥᱚᱢ ᱨᱮᱫᱚᱢ ᱠᱟᱢᱤ ᱫᱟᱲᱮᱭᱟᱜ ᱠᱷᱟᱱ ᱜᱮ ᱾
ᱦᱳᱭ ᱦᱳᱭ ᱾ ᱱᱚᱛᱮ ᱟᱞᱮ ᱦᱚᱸ ᱢᱟᱡᱷᱮ ᱢᱟᱡᱷᱮ ᱫᱚ ᱚᱱᱠᱟ ᱠᱟᱹᱣᱰᱤ ᱠᱚ ᱡᱚᱠᱷᱚᱱ ᱠᱟᱹᱴᱤᱡ ᱫᱚᱨᱠᱟᱨ ᱠᱚ
ᱫᱚᱨᱠᱟᱨ ᱠᱚ ᱯᱟᱲᱟᱶ ᱧᱚᱜᱚᱜ ᱜᱮᱭᱟ ᱥᱚᱴ ᱧᱚᱜ ᱜᱮᱭᱟ ᱠᱟᱹᱢᱤ ᱠᱚᱞᱮ ᱪᱟᱞᱟᱣ ᱵᱟᱲᱟᱜ ᱜᱮᱭᱟ ᱟᱞᱮ ᱦᱚᱸ ᱦᱚᱲ ᱠᱚ ᱦᱩᱸ
ᱯᱟᱹᱨᱠᱟᱹᱣ ᱜᱮᱭᱟᱞᱮ ᱚᱱᱟ ᱠᱚᱫᱚ ᱾
ᱦᱮᱸ ᱦᱮᱸ ᱪᱟᱞᱟᱜ ᱦᱩᱭᱩᱜᱼᱟ ᱚᱝᱠᱟ
ᱱᱤᱡᱮᱨᱟᱜ ᱠᱷᱚᱨᱪᱟ ᱠᱚᱫᱚ ᱩᱰᱩᱠᱚᱜᱼᱟ ᱥᱮ ᱠᱤᱪᱷᱩ ᱜᱟᱱ ᱨᱮᱦᱚᱸ
ᱦᱮᱸ ᱥᱮᱸᱛᱚ ᱩᱱᱩᱢᱚᱜ ᱜᱮᱭᱟ ᱾
ᱚᱸ ᱾
ᱟᱫᱚ ᱡᱟᱦᱟᱸ ᱨᱮ ᱠᱟᱹᱢᱤ ᱢᱮᱱᱟᱜᱼᱟ ᱚᱸᱰᱮ ᱫᱚ ᱠᱟᱹᱢᱤ ᱦᱩᱭᱩᱜᱼᱟ ᱾
ᱦᱳᱭ ᱦᱳᱭ ᱫᱟᱲᱮᱭᱟᱜ ᱞᱮᱠᱟᱱᱟᱜ ᱠᱷᱟᱱᱮᱢ ᱪᱟᱞᱟᱜᱼᱟ ᱵᱟᱢ ᱫᱟᱲᱮᱭᱟᱜ ᱠᱷᱟᱱ ᱫᱚ ᱪᱮᱫᱟᱜ ᱮᱢ ᱪᱟᱞᱟᱜᱼᱟ ᱾
ᱦᱮᱸ ᱟᱨ ᱱᱟᱢᱟᱞ ᱠᱟᱹᱢᱤ ᱫᱚ ᱱᱟᱢᱟᱞ ᱥᱮᱱᱟᱜ ᱠᱟᱹᱢᱤ ᱫᱚ ᱤᱭᱟᱹ ᱧᱚᱜ ᱜᱮᱭᱟ ᱟᱞᱜᱟ ᱧᱚᱜ
ᱦᱮᱸᱜ ᱟᱞᱜᱟ ᱧᱚᱜ ᱜᱮᱭᱟ ᱦᱮᱸ ᱦᱳᱲᱳ ᱤᱨ ᱟᱞᱩ ᱦᱟᱞᱟᱝ ᱦᱚᱜ ᱱᱚᱣᱟ ᱠᱚᱫᱚ ᱦᱟᱞᱠᱟ ᱜᱮᱭᱟ ᱟᱫᱚ ᱚᱱᱟ ᱦᱩᱲᱩ ᱨᱚᱦᱚᱭ ᱡᱟᱦᱟᱸ ᱚᱱᱟ ᱫᱚ ᱦᱟᱸᱜ ᱡᱚᱛᱚ ᱦᱚᱲ ᱫᱚ ᱵᱟᱠᱚ ᱜᱟᱱ ᱜᱮᱭᱟ ᱥᱮ ᱚᱵᱵᱷᱟᱥ ᱪᱮᱛᱟᱱ ᱱᱤᱨᱵᱚᱨ ᱥᱮ
ᱦᱮᱸ ᱚᱵᱵᱷᱟᱥ ᱪᱮᱛᱟᱱ ᱟᱨ ᱦᱩᱸ ᱚᱱᱟ ᱫᱚ ᱦᱩᱭᱩᱜ ᱠᱟᱱᱟ ᱛᱤ ᱨᱮᱱᱟᱜ ᱪᱚᱴᱚᱠ ᱛᱷᱟᱠᱟ ᱫᱚᱨᱠᱟᱨ ᱛᱚ
ᱦᱳᱭ ᱦᱳᱭ ᱦᱚᱲᱟᱜ ᱠᱟᱹᱢᱤᱢ ᱪᱟᱞᱟᱜᱼᱟ ᱟᱨ ᱚᱱᱠᱟ ᱡᱟᱦᱟᱸ ᱞᱮᱠᱟ ᱠᱟᱹᱢᱤ ᱞᱮᱠᱷᱟᱱ ᱛᱚ ᱟᱨ ᱵᱟᱝ ᱦᱩᱭᱩᱜᱼᱟ ᱾
ᱦᱮᱸ ᱡᱟᱦᱟᱸ ᱞᱮᱠᱟ ᱟᱨ ᱱᱟᱢᱟᱞ ᱥᱮᱱ ᱫᱚ ᱚᱝᱠᱟ ᱵᱟᱵᱮᱨ ᱟᱛᱮᱱ ᱠᱚ ᱨᱚᱦᱚᱭᱟ ᱾
ᱦᱳᱭ ᱦᱳᱭ ᱾
ᱡᱟᱛᱮ ᱦᱮᱲᱦᱮᱫ ᱨᱮ ᱦᱮᱲᱦᱮᱫ ᱨᱮ ᱥᱩᱵᱤᱫᱟ ᱦᱩᱭᱩᱜ ᱛᱟᱠᱚᱢᱟ ᱨᱟᱱ ᱮᱢ ᱨᱮ ᱥᱩᱵᱤᱫᱟ ᱦᱩᱭᱩᱜ ᱛᱟᱠᱚᱢᱟ ᱾ ᱚᱱᱟ ᱜᱮ
ᱢᱮᱱ ᱧᱮᱞᱚᱜᱼᱟ ᱱᱚᱛ
ᱞᱚᱜ-ᱟ ᱱᱚᱛᱮ ᱟᱞᱮ ᱚᱱᱛᱮ ᱡᱟᱦᱟᱸ ᱞᱮᱠᱟ ᱚᱱᱛᱮ ᱠᱷᱚᱱ ᱫᱚ ᱱᱚᱛᱮ ᱫᱚ ᱯᱚᱪᱩᱨ ᱟᱨᱠᱤ ᱡᱚᱛᱱᱚ ᱟᱛᱮᱫ ᱪᱟᱥ ᱫᱚ ᱦᱩᱭᱩᱜᱼᱟ ᱾ ᱦᱮᱸ ᱾
ᱛᱮᱫᱚ ᱩᱱᱟᱹᱜᱴᱟ ᱫᱚ ᱵᱟ ᱟᱞᱮ ᱚᱱᱛᱮ ᱫᱚ ᱾
ᱦᱮᱸ, ᱟᱵᱚ ᱢᱟ ᱚᱱᱮ ᱠᱷᱮᱛ ᱯᱮᱨᱮᱡ ᱞᱮᱠᱟ ᱟᱨᱠᱤ ᱡᱟᱦᱟᱸ ᱞᱮ ᱠᱟ ᱠᱟᱛᱮᱫ ᱜᱮᱵᱚᱱ ᱵᱤᱫ ᱠᱟᱜᱼᱟ ᱵᱤᱫ ᱜᱤᱰᱤ ᱠᱟᱜᱼᱟ ᱵᱚᱱ ᱾
ᱦᱮᱸ ᱡᱟᱦᱟᱸ ᱥᱮᱜ ᱠᱷᱟᱱ ᱫᱚᱢᱮ ᱜᱷᱟᱥ ᱮᱱᱠᱷᱟᱱ ᱦᱮᱲᱦᱮᱫᱟᱜ ᱢᱮ ᱟᱨ ᱢᱤᱫ ᱵᱟᱨ ᱜᱷᱟᱥ ᱞᱮᱱᱠᱷᱟᱱ